ᱦᱮᱞᱳ
ᱡᱚᱦᱟᱨ ᱜᱮ ᱥᱟᱹᱜᱩᱱ ᱥᱮᱛᱟᱟᱜ᱾
ᱦᱩᱸ ᱡᱚᱦᱟᱨ ᱜᱮ ᱜᱚᱝᱠᱮ ᱥᱟᱹᱜᱩᱱ ᱥᱮᱫᱼᱼ
ᱦᱳᱭ ᱦᱳᱭ ᱮᱠᱟᱞ ᱮᱠᱟᱞ ᱦᱳᱭ ᱱᱟᱯᱟᱭ ᱜᱮ᱾ ᱟᱵᱮᱱ ᱜᱮ ᱚᱠᱟ ᱞᱮᱠᱟ ᱦ ᱢᱮᱱᱟᱜᱱᱟᱜ ᱵᱮᱱᱟ ᱠᱟᱹᱴᱤᱡ ᱠᱷᱟᱴᱚ ᱢᱟᱪᱷᱟ ᱛᱮᱵᱮᱱ ᱞᱟᱹᱭ ᱞᱮᱠᱟᱱᱡ ᱱᱟᱯᱟᱭ ᱠᱚᱜᱼᱟ ᱟᱹᱰᱤ ᱡᱳᱨ
ᱟᱹᱞᱤᱧ ᱦᱚᱸ ᱱᱟᱯᱟᱭ ᱜᱮ᱾ ᱟᱨ ᱚᱲᱟᱜ ᱠᱚᱨᱮ ᱦᱚᱸ ᱥᱟᱱᱟᱢ ᱦᱚᱲᱜᱮ ᱱᱟᱯᱟᱭ ᱜᱮᱭᱟ᱾ ᱛᱚ ᱜᱚᱢᱠᱮ ᱚᱲᱟᱜ ᱠᱚᱨᱮ ᱫᱚ ᱡᱚᱢ ᱡᱚᱛᱚ ᱱᱟᱯᱟᱭ ᱜᱮᱛᱚ?
ᱦᱚᱭ ᱮᱠᱷᱚᱱ ᱫᱚ ᱱᱟᱯᱟᱭ ᱜᱮᱦᱟᱸᱜ ᱮᱨᱯᱚᱨ ᱟᱢᱟ ᱪᱷᱚ ᱦᱮᱸ ᱜᱟᱯᱟ ᱢᱮᱭᱟᱝ ᱠᱷᱟᱱ ᱦᱩᱭᱩᱜᱼᱟ ᱠᱟᱹᱢᱤ ᱠᱚ ᱪᱷᱩᱴᱟᱹᱣ ᱵᱟᱲᱟᱭ ᱠᱟᱱᱟ ᱠᱩ ᱚᱱᱟ ᱨᱮᱱᱟᱜ ᱜᱮ ᱦᱟᱸᱜ
ᱟᱪᱪᱷᱟ
ᱚᱱᱟ ᱫᱤᱭᱮ ᱯᱚᱨ ᱛᱟᱦᱞᱮ ᱟᱵᱮᱱᱟᱜ ᱜᱷᱟᱨᱚᱧᱡᱽ ᱠᱚᱨᱮ ᱫᱚ ᱚᱠᱚᱭ ᱠᱚ ᱢᱮᱱᱟᱜ ᱠᱚᱣᱟ ᱪᱮᱫ ᱠᱚ ᱠᱚ ᱪᱤᱠᱟᱹ ᱪᱤᱠᱟᱭᱟ ᱚᱱᱟ ᱠᱚ ᱱᱤᱛ ᱦᱟᱹᱵᱤᱡ
ᱟᱞᱮ ᱜᱷᱟᱷᱟᱨᱚᱸᱡᱽ ᱨᱮ ᱢᱮᱱᱟᱜ ᱠᱚᱣᱟ ᱜᱚᱢᱠᱮ ᱟᱞᱮ ᱥᱟᱸᱜᱮ ᱦᱚᱲᱜᱮ ᱢᱮᱱᱟᱜ ᱞᱮᱭᱟ, ᱟᱭᱳ ᱵᱟᱵᱟ ᱫᱤᱫᱤ ᱢᱟᱹᱭ ᱵᱚᱭᱦᱟ
ᱦ
ᱛᱟᱨᱯᱚᱨᱮ ᱟᱨᱦᱚᱸ ᱠᱟᱠᱩ ᱠᱟᱹᱠᱤ ᱢᱟ ᱛᱟᱠᱚ ᱢᱮᱱᱟᱜ ᱠᱚᱣᱟ ᱢᱟᱱᱮ ᱛᱟᱞᱟᱭᱳ ᱛᱟᱞᱟᱵᱟ ᱦᱚᱯᱚᱱᱤᱭᱚ ᱦᱚᱯᱚᱱᱵᱟ ᱱᱩᱠᱩᱜᱮ ᱢᱮᱱᱟᱜ ᱞᱮᱭᱟ ᱛᱚ ᱡᱷᱚᱛᱚ ᱜᱮ ᱦᱟᱸᱜ ᱴᱩᱠ ᱴᱟᱠ ᱚᱲᱟᱜ ᱠᱚᱨᱮ ᱜᱮᱠᱚ ᱠᱟᱹᱢᱤᱭᱟ᱾ ᱟᱨ ᱦᱚᱯᱚᱱᱵᱟ ᱛᱟᱠᱚ ᱫᱚ ᱦᱟᱸᱜ ᱡᱟ ᱩᱰᱩᱝ ᱠᱟᱹᱢᱤ ᱠᱚ ᱧᱟᱢᱟ ᱚᱱᱟ ᱜᱮᱠᱚ ᱠᱟᱹᱢᱤᱭᱟ ᱦᱮᱸᱥᱮ
ᱟᱫᱚ ᱤᱭᱟᱹ ᱮᱠᱷᱚᱱ ᱦᱚᱸ ᱢᱤᱫ ᱥᱟᱶ ᱛᱮᱜᱮ ᱢᱮᱱᱟᱜ ᱯᱮ ᱢᱤᱫᱴᱮᱱ ᱴᱩᱠᱩᱡ ᱨᱮᱜᱮ ᱥᱮ ᱮᱠᱷᱚᱱ ᱫᱚ ᱟᱯᱮ ᱡᱩᱤᱛᱟᱹ ᱠᱟᱱᱟᱦᱟ
ᱮᱠᱷᱚᱱ ᱫᱚ ᱜᱚᱢᱠᱮ ᱚᱱᱠᱟᱜᱮ ᱵᱷᱮᱜᱟᱨ ᱵᱷᱮᱜᱟᱨ ᱞᱟᱦᱟ ᱛᱮᱫᱚ ᱢᱤᱫ ᱥᱟᱶ ᱛᱮᱜᱮᱞᱮ ᱛᱟᱦᱮᱸ ᱠᱟᱱᱟ ᱮᱠᱷᱚᱱ ᱫᱚ ᱵᱷᱮᱜᱟᱨ ᱵᱷᱮᱜᱟᱨ ᱟᱨ ᱡᱮ ᱡᱟᱨ ᱟᱫᱚ ᱠᱟᱹᱢᱤ ᱧᱟᱢ ᱠᱟᱛᱮᱜ ᱚᱱᱛᱮ ᱱᱟᱛᱮ ᱦᱟᱱᱛᱮ ᱱᱟᱛᱮ ᱢᱮᱱᱟᱜ ᱞᱮᱭᱟ ᱦᱮᱸ ᱥᱮ
ᱦᱳᱭ ᱦᱳᱭ ᱜᱮᱞ
ᱫᱤᱭᱮ ᱛᱟᱦᱞᱮ ᱟᱯᱮᱭᱟᱜ ᱜᱷᱟᱸᱷᱟᱨᱚᱸᱡᱽ ᱨᱮ ᱜᱚᱢᱠᱮ ᱛᱤᱱᱟᱹᱜ ᱜᱟᱱ ᱢᱮᱱᱟᱜ ᱯᱮᱭᱟ
ᱦᱳᱭ ᱟᱞᱮ ᱦᱚᱸ ᱮᱠᱷᱚᱱ ᱫᱚ ᱥᱟᱸᱜᱮ ᱜᱮᱭᱟᱞᱮ᱾ ᱟᱨ ᱢᱟᱱᱮ ᱱᱚᱜᱼᱚᱭ ᱛᱚ ᱟᱹᱞᱤᱧ ᱢᱮᱱᱟᱜ ᱞᱤᱧᱟ ᱫᱮᱯᱚᱨ ᱜᱚᱵᱟᱵᱟ ᱫᱮᱯᱚᱨ ᱫᱟᱹᱭ ᱞᱟᱹᱭ ᱫᱟᱫᱟ ᱛᱟᱨᱯᱚᱨ ᱚᱱᱠᱟᱜᱮ ᱦᱚᱯᱚᱱ ᱜᱚ ᱦᱚᱯᱚᱱ ᱵᱟ ᱛᱟᱞᱟ ᱜᱚ ᱵᱟᱯᱞᱟᱵᱟ ᱥᱤᱸᱡᱟᱹᱵᱟ ᱥᱟᱺᱡᱮ ᱜᱚᱢ ᱟᱫᱚ ᱱᱩᱠᱩ ᱫᱚ ᱮᱠᱷᱚᱱ ᱫᱚ ᱥᱤᱸᱡᱮ ᱵᱟ ᱫᱚ ᱵᱟᱭ ᱛᱟᱦᱮᱱᱟ ᱢᱟᱱᱮ ᱜᱷᱟᱨᱫᱤ ᱡᱟᱶᱟᱭ ᱨᱮ ᱢᱮᱱᱟᱭ ᱟᱠᱟᱫᱮᱭᱟ ᱟᱨ ᱱᱩᱭ ᱛᱟᱞᱟᱵᱟ ᱢᱮᱱᱟᱭ ᱠᱮᱫᱮᱭᱟ ᱚᱲᱟᱜ ᱨᱮ ᱟᱨ ᱦᱚᱯᱚᱱᱵᱟ ᱦᱚᱸ ᱩᱱᱤ ᱫᱚ ᱵᱟᱝᱞᱮ ᱦᱚᱲ ᱟᱠᱟᱫᱮ ᱛᱮ ᱩᱱᱤ ᱦᱚᱸ ᱠᱟᱹᱢᱤ ᱥᱮᱫ ᱨᱮᱜᱮ ᱢᱮᱱᱟᱭ ᱠᱟᱫᱮᱭᱟ᱾
ᱟᱪᱪᱷᱟ
ᱮᱠᱷᱚᱱ ᱫᱚ ᱢᱟᱱᱮ ᱮᱠᱷᱚᱱ ᱫᱚ ᱢᱤᱫᱴᱷᱮᱱ ᱴᱩᱠᱩᱡ ᱨᱮᱜᱮᱞᱮ ᱞᱮ ᱡᱚᱢᱮᱜᱼᱟ ᱦᱟᱸᱜ ᱢᱟᱱᱮ ᱦᱚᱯᱚᱱᱵᱟ ᱦᱚᱯᱚᱱ ᱵᱟ ᱢᱮᱱᱟᱭ ᱠᱷᱟᱱ ᱢᱟᱱᱮ ᱦᱚᱲ ᱵᱟᱞᱮ ᱦᱚᱲ ᱟᱫᱮ ᱛᱟᱦᱮ ᱚᱱᱟᱛᱮ ᱦᱟᱸᱜ ᱫᱤᱭᱟᱹᱯᱚᱨ ᱫᱚ ᱵᱩᱰᱤ ᱡᱟᱦᱟᱸ ᱥᱮ ᱜᱚᱨᱚᱢ ᱦᱳ ᱩᱱᱤ ᱦᱚᱸ ᱮᱠᱷᱚᱱ ᱫᱚ ᱢᱮᱱᱟᱭ ᱠᱟᱫᱮᱭᱟ ᱫᱟᱫᱩ ᱜᱮ ᱵᱟᱹᱱᱩᱭ ᱠᱟᱫᱮᱭᱟ ᱟᱫᱚ ᱩᱱᱤ ᱢᱮᱱᱟᱭ ᱠᱷᱟᱹᱛᱤᱨ ᱛᱮ ᱮᱠᱷᱚᱱ ᱫᱚ ᱚᱱᱠᱟ ᱞᱮᱠᱟ ᱚᱥᱩᱵᱤᱫᱷᱟ ᱵᱟᱝ ᱦᱩᱭ ᱟᱠᱟᱱ ᱛᱮ ᱢᱤᱫᱴᱷᱮᱱ ᱜᱮ ᱦᱟᱸᱜ ᱢᱮᱱᱟᱜ ᱞᱮᱭᱟ᱾ ᱟᱫᱚ ᱱᱚᱜᱼᱚᱭ ᱡᱮ ᱟᱞᱮᱨᱮᱱ ᱜᱚ ᱵᱟᱵᱟ ᱛᱟᱹᱠᱤᱱ ᱢᱟ ᱠᱷᱮᱛ ᱵᱟᱹᱫᱽ ᱨᱮ ᱟᱨ ᱠᱟᱠᱩ ᱢᱟ ᱦᱟᱱᱟ ᱵᱟᱦᱨᱮ ᱫᱤᱥᱚᱢ ᱨᱮ ᱥᱮᱸᱡᱟᱹ ᱠᱚᱦᱚ ᱦᱚᱸ ᱚᱱᱠᱟ ᱜᱮ ᱜᱷᱟᱹᱨᱫᱤ ᱡᱟᱶᱟᱭ ᱨᱮ ᱵᱩᱰᱤ ᱚᱲᱟᱜ ᱨᱮ ᱢᱮᱱᱟᱭ ᱠᱟᱫᱮ ᱛᱮ ᱟᱫᱚ ᱚᱱᱠᱟ ᱠᱟᱛᱮᱫ ᱜᱮ ᱫᱤᱱ ᱠᱚ ᱪᱟᱞᱟᱜ ᱠᱟᱱ ᱛᱟᱞᱮᱭᱟ ᱾ ᱟᱫᱚ ᱟᱯᱮ ᱫᱚ ᱜᱚᱢᱠᱮ ᱟᱯᱮᱭᱟᱜ ᱜᱷᱟᱨᱚᱡᱽ ᱤᱫᱤ ᱠᱟᱛᱮ ᱢᱤᱫᱵᱟᱨ ᱠᱟᱛᱷᱟ ᱛᱤᱱᱟᱹᱜ ᱟᱯᱮ ᱜᱷᱟᱨᱨᱚᱡᱽ ᱨᱮ ᱨᱮᱵᱚᱱ ᱵᱩᱡᱟ ᱥᱮ ᱮᱴᱟᱜ ᱦᱚᱲ ᱮᱴᱟᱜ ᱜᱷᱟᱨᱚᱸᱧ ᱧᱮᱞ ᱠᱟᱛᱮ ᱱᱟᱥᱮᱱᱟᱜ ᱫᱩᱠ ᱠᱚᱥᱴᱚ ᱵᱚᱱ ᱵᱩᱡᱟ ᱢᱟᱱᱮ ᱚᱵᱷᱟᱵᱽ
ᱦᱳᱭ ᱦᱳᱭ ᱜᱚᱢᱠᱮ ᱟᱞᱮᱭᱟᱜ ᱜᱷᱟᱨᱚᱸᱡᱽ ᱨᱮ ᱡᱟᱦᱟᱸ ᱨᱟᱹᱥᱠᱟᱹ ᱵᱮᱱ ᱞᱟᱹᱭ ᱠᱮᱫᱟ ᱾ ᱧᱮᱞ ᱡᱚᱝ ᱛᱮᱫᱚ ᱧᱮᱞ ᱞᱮᱠᱷᱟᱱ ᱟᱞᱮ ᱡᱚᱠᱷᱚᱱ ᱯᱳᱭᱞᱳ ᱞᱮ ᱛᱟᱦᱮ ᱠᱟᱱᱟ ᱯᱩᱨᱟᱹ ᱥᱟᱸᱜᱮᱞᱮ ᱛᱟᱦᱮᱸ ᱠᱟᱱᱟ ᱛᱚᱠᱷᱚᱱ ᱫᱚ ᱦᱟᱸᱜ ᱟᱹᱰᱤ ᱨᱟᱹᱥᱠᱟᱹ ᱵᱩᱡᱷᱟᱹᱜ ᱜᱮ ᱛᱟᱦᱮᱸᱫ ᱦᱮᱸ ᱥᱮ ᱛᱚ ᱱᱮᱛᱟᱨ ᱦᱚᱸ ᱨᱟᱹᱥᱠᱟᱹ ᱫᱚ ᱵᱩᱡᱷᱟᱹᱜ ᱜᱮᱭᱟ ᱥᱟᱺᱜᱤᱧ ᱥᱟᱺᱜᱤᱧ ᱢᱮᱱᱟᱜ ᱨᱮ ᱦᱚᱸ ᱞᱮ ᱨᱟᱹᱥᱠᱟᱹ ᱫᱚ ᱵᱩᱡᱷᱟᱹᱜ ᱜᱮᱭᱟ ᱾ ᱛᱚ ᱱᱚᱣᱟ ᱱᱚᱜᱼᱚᱭ ᱡᱟᱱᱩ ᱡᱩᱜᱽ ᱛᱮᱜᱮ ᱠᱟᱹᱴᱤᱡ ᱵᱟᱭᱨᱮ ᱨᱚᱲ ᱠᱚ ᱨᱚᱯᱚᱲ ᱠᱚ ᱦᱩᱭᱩᱜ ᱜᱮᱭᱟ ᱯᱷᱳᱱ ᱫᱟᱨᱟᱭ ᱛᱮᱜᱮ ᱛᱟᱨᱯᱚᱨᱮ ᱦᱟᱸᱜ ᱡᱚᱠᱷᱚᱱ ᱚᱠᱛᱚ ᱠᱚ ᱧᱟᱢ ᱜᱮᱭᱟ ᱛᱚᱠᱷᱚᱱ ᱦᱟᱸᱜ ᱦᱤᱨᱤ ᱠᱚ ᱪᱟᱞᱟᱜ ᱦᱩᱭᱩᱜ ᱜᱮᱭᱟ ᱾ ᱥᱮ ᱟᱠᱚ ᱦᱚᱸ ᱦᱤᱨᱤ ᱠᱚ ᱦᱤᱡᱩᱜ ᱜᱮᱭᱟ ᱾ ᱛᱚ ᱡᱟᱦᱟᱸᱱᱟᱜ ᱚᱲᱟᱜ ᱨᱮ ᱚᱱᱩᱥᱴᱷᱟᱱ ᱛᱟᱦᱮᱸᱱ ᱠᱷᱟᱱ ᱛᱟᱦᱚᱞᱮ ᱡᱷᱚᱛᱚ ᱦᱚᱲᱜᱮ ᱮ ᱱᱮᱣᱛᱟ ᱠᱚᱜᱮᱭᱟ ᱛᱚ ᱚᱱᱟ ᱱᱮᱣᱛᱟᱮ ᱥᱟᱱᱟᱢ ᱞᱮᱠ ᱮᱠᱷᱟᱱ ᱟᱞᱮᱨᱮ ᱨᱮᱱ ᱡᱷᱚᱛᱚ ᱦᱚᱲ ᱜᱮᱠᱚ ᱦᱤᱡᱩᱜ ᱜᱮᱭᱟ ᱛᱚ ᱚᱱᱟ ᱱᱮᱣᱛᱟ ᱨᱮᱜᱮ ᱡᱷᱚᱛᱚ ᱦᱚᱲ ᱥᱟᱛᱮᱜ ᱨᱚᱲ ᱨᱚᱯᱚᱲ ᱨᱟᱹᱥᱠᱟᱹ ᱦᱮᱸ ᱠᱚ ᱦᱩᱭᱩᱜ ᱜᱮᱭᱟ ᱛᱳ ᱚᱱᱟ ᱱᱮᱣᱛᱟᱨᱮ ᱯᱮ ᱯᱩᱱ ᱫᱤᱱ ᱦᱮᱡ ᱠᱟᱛᱮᱜ ᱠᱚ ᱛᱟᱦᱮᱸᱱᱟ ᱛᱚ ᱚᱱᱟ ᱧᱟᱯᱟᱢ ᱨᱮᱜᱮ ᱟᱞᱮ ᱫᱚ ᱟᱹᱰᱤ ᱨᱟᱹᱥᱠᱟᱹ ᱟᱨ ᱱᱚᱝᱠᱟ ᱞᱟᱹᱭ ᱞᱮᱠᱷᱟᱱ ᱫᱚ ᱵᱮᱥᱤᱨ ᱵᱷᱟᱜ ᱟᱞᱮ ᱫᱚ ᱦᱟᱸᱜ ᱱᱚᱛᱮ ᱦᱟᱛᱚᱢ ᱛᱟᱠᱚ ᱦᱟᱸᱜ ᱟᱞᱟᱜᱽ ᱟᱞᱟᱜᱽ ᱵᱮᱥᱤ ᱞᱮ ᱱᱮᱶᱛᱟ ᱠᱤᱱ ᱜᱮᱭᱟ ᱦᱟᱛᱚᱢ ᱫᱚ ᱦᱟᱸᱜ ᱟᱞᱮ ᱫᱚ ᱯᱨᱟᱭ ᱞᱮᱠᱟᱜᱮ ᱢᱟᱱᱮ ᱟᱹᱰᱤ ᱞᱮᱠᱟᱜᱮ ᱦᱤᱡᱩᱜᱟᱭ ᱥᱮ ᱛᱚ ᱱᱤᱛᱚᱝ ᱜᱮ ᱦᱟᱸᱜ ᱩᱱ ᱫᱚᱚ ᱦᱟᱸᱜ ᱫᱤᱱ ᱵᱚᱞᱛᱮ ᱥᱚᱯᱛᱟᱦ ᱠᱷᱚᱱᱜᱮ ᱥᱚᱯᱛᱟᱦᱚ ᱩᱱ ᱫᱚ ᱧᱮᱧᱮᱞᱮ ᱦᱤᱡᱩᱜᱼᱟ ᱥᱮ ᱯᱤᱲᱟ -
ᱥᱟᱺᱜᱤᱧ ᱨᱮ ᱢᱮᱱᱟᱭᱟ ᱥᱮ ᱩᱱᱤ ᱫᱚ ᱥᱩᱨ ᱨᱮ
ᱩᱱᱤ ᱫᱚ ᱥᱟᱺᱜᱤᱧ ᱵᱚᱞᱛᱮ ᱫᱚ ᱚᱱᱠᱟᱜ ᱜᱮ ᱦᱩᱭᱩᱜᱼᱟ ᱳᱭ ᱛᱤᱨᱤᱥ ᱪᱚᱞᱤᱥ ᱠᱤᱞᱳᱢᱤᱴᱟᱨ
ᱦ
ᱦᱮᱸ ᱥᱮᱮ ᱛᱚ ᱚᱱᱟ ᱠᱷᱟᱹᱛᱤᱨ ᱛᱮ ᱩᱱᱤ ᱫᱚ ᱦᱟᱸᱜ ᱩᱱᱤ ᱫᱚ ᱯᱨᱟᱭ ᱞᱮᱠᱟᱜᱮ ᱦᱤᱨᱤ ᱦᱤᱡᱩᱜᱼᱟ ᱛᱚ ᱱᱚᱝᱠᱟᱟᱜ ᱜᱮ ᱦᱟᱸᱜ ᱟᱨᱦᱚᱸ ᱡᱟᱦᱟᱸᱟᱸᱭ ᱠᱟᱠᱩ ᱛᱟᱠᱚ ᱢᱮᱱᱟᱜ ᱠᱚᱣᱟ ᱱᱩᱠᱩ ᱡᱟᱦᱟᱸᱟᱸᱭ ᱮᱸ ᱠᱟᱹᱢᱤ ᱠᱚᱠᱚ ᱧᱟᱢ ᱠᱟᱫᱟ ᱥᱟᱺᱜᱤᱧ ᱥᱮᱫ ᱠᱚ ᱛᱟᱦᱮᱸᱱ ᱠᱟᱱᱟ ᱱᱩᱠᱩ ᱦᱚᱸ ᱠᱚ ᱦᱤᱡᱩᱜ ᱜᱮᱭᱟ ᱡᱚᱠᱷᱚᱱ ᱟᱠᱚᱣᱟᱜ ᱠᱟᱹᱢᱤ ᱠᱚ ᱪᱷᱩᱴᱤ ᱛᱟᱦᱮᱸᱱ ᱠᱷᱟᱱ ᱦᱮᱸᱥᱮ ᱱᱚᱣᱟ ᱠᱟᱹᱢᱤ ᱪᱷᱩᱴᱤ ᱡᱚᱠᱷᱚᱱ ᱛᱟᱦᱮᱸᱱᱟ ᱛᱚᱠᱷᱚᱱ ᱜᱮᱠᱚ ᱦᱤᱡᱩᱜᱼᱟ ᱚᱱᱟ ᱦᱮᱡ ᱨᱮᱜᱮ ᱢᱤᱫ ᱥᱚᱯᱛᱟᱟᱦ ᱵᱟᱝᱠᱷᱟᱱ ᱢᱤᱫ ᱪᱟᱸᱫᱚᱳ ᱠᱚ ᱛᱟᱦᱮᱸᱱᱟ ᱦᱮᱸᱥᱮ ᱚᱱᱟ ᱛᱚᱠᱷᱚᱱ ᱜᱮ ᱦᱟᱸᱜ ᱟᱹᱰᱤ ᱱᱟᱯᱟᱭ ᱛᱮ ᱱᱟᱭᱛᱮ ᱢᱤᱫ ᱴᱷᱮᱱ ᱜᱮ ᱡᱚᱢ ᱧᱩᱩ ᱨᱟᱹᱥᱠᱟᱹ ᱟᱨᱦᱚᱸ ᱡᱩᱫᱤ ᱫᱟᱬᱟ ᱨᱮᱱᱟᱜ ᱤᱪᱪᱷᱷᱟ ᱦᱩᱭᱩᱜ ᱢᱟ ᱥᱮ ᱫᱟᱬᱟᱱ ᱠᱚᱞᱮ ᱪᱟᱞᱟᱜᱼᱟ ᱥᱮ ᱢᱮᱞᱟ ᱴᱷᱮᱞᱟ ᱠᱚ ᱡᱟᱦᱟᱸ ᱨᱮ ᱯᱚᱛᱚᱵ ᱯᱚᱨᱚᱵ ᱠᱚ ᱦᱩᱭᱩᱜᱼᱟ ᱯᱟᱛᱟ ᱯᱚᱨᱚᱵᱽ ᱠᱚ ᱾ ᱚᱱᱟ ᱠᱚᱦᱚᱸ ᱢᱤᱫ ᱥᱟᱶ ᱛᱮᱜᱮᱞᱮ ᱪᱟᱞᱟᱜᱼᱟ ᱦᱮᱸ ᱥᱮ ᱾
ᱦᱳᱭ ᱦᱳᱭ ᱮᱠᱟᱞ ᱮᱠᱟᱞ
ᱟᱫᱚ ᱥᱟᱺᱜᱤᱧ ᱥᱟᱺᱜᱤᱧ ᱨᱮ ᱡᱮᱦᱮᱛᱩ ᱠᱚ ᱛᱟᱦᱮᱸᱱ ᱠᱟᱱᱟ ᱡᱟ ᱩᱰᱩᱝ ᱚᱠᱛᱚ ᱠᱚ ᱧᱟᱢ ᱮᱫᱟ ᱟᱞᱮ ᱥᱟᱛᱮᱜ ᱧᱟᱯᱟᱢ ᱧᱟᱯᱟᱢ ᱞᱟᱹᱜᱤᱫ ᱚᱱᱟ ᱛᱮᱜᱮ ᱟᱞᱮ ᱫᱚ ᱦᱟᱸᱜ ᱠᱩᱥᱤ ᱜᱮᱭᱟᱞᱮ᱾ ᱠᱩᱥᱤ ᱨᱮᱵᱮᱱ ᱜᱮᱭᱟᱞᱮ ᱠᱮᱱᱚ ᱠᱤ ᱵᱟᱭᱨᱮ ᱨᱮ ᱪᱟᱞᱟᱣ ᱠᱟᱛᱮᱫ ᱟᱢ ᱡᱩᱚᱫᱤ ᱠᱟᱹᱢᱤᱢ ᱧᱟᱢ ᱠᱟᱜᱼᱟ ᱟᱢ ᱫᱚ ᱠᱟᱹᱢᱤ ᱨᱮᱜᱮ ᱡᱟᱹᱥᱛᱤ ᱚᱠᱛᱚᱢ ᱠᱷᱟᱸᱰᱟᱣᱟ ᱦᱮᱸ ᱥᱮ
ᱦᱳᱭ ᱦᱳᱭ
ᱨᱟᱹᱥᱠᱟᱹ ᱫᱤᱱ ᱫᱚ ᱦᱟᱸᱜ ᱩᱱᱟᱹᱜ ᱫᱚ ᱵᱟᱢ ᱧᱟᱢᱟ ᱚᱱᱟ ᱢᱤᱫ ᱪᱟᱸᱫᱳᱨᱮ ᱡᱠᱷᱚᱱ ᱠᱚ ᱦᱤᱡᱩᱜᱼᱟ ᱚᱱᱟ ᱨᱮᱫᱚ ᱟᱠᱚ ᱮᱠᱷᱮᱱ ᱥᱩᱫᱷᱩ ᱮ ᱨᱟᱹᱥᱠᱟᱹ ᱨᱮᱜᱮ ᱠᱚ ᱛᱟᱦᱮᱸᱱᱟ ᱦᱮᱸᱥᱮ ᱛᱚ ᱚᱱᱟ ᱨᱟᱹᱥᱠᱟᱹ ᱨᱟᱹᱥᱠᱟᱹ ᱨᱮᱜᱮ ᱚᱱᱮ ᱡᱮ ᱢᱤᱫ ᱪᱟᱸᱫᱚᱭ ᱨᱟᱹᱥᱠᱟᱹ ᱠᱮᱫᱟ ᱟᱨ ᱛᱤᱥᱮ ᱦᱤᱡᱩᱜᱼᱟ ᱵᱟᱭ ᱦᱤᱡᱩᱜᱼᱟ ᱚᱱᱟ ᱨᱮᱱᱟᱜ ᱠᱳᱱᱳ ᱵᱟᱹᱱᱩᱜ ᱟᱠᱟᱫᱟ ᱦᱮᱸᱥᱮ
ᱦᱳᱭ ᱦᱳᱭ ᱢᱟᱱᱮ ᱜᱷᱟᱨᱚᱸᱡᱽ ᱠᱷᱚᱡ ᱥᱟᱦᱟ ᱞᱮᱱ ᱠᱷᱟᱱᱡ ᱛᱚ ᱮᱠᱟᱞ ᱢᱟᱱᱮ ᱵᱷᱮᱡᱟᱨ ᱜᱮ ᱵᱩᱡᱷᱟᱹᱜ ᱟ ᱛᱚ ᱛᱤᱥ ᱛᱤᱥ ᱢᱟᱱᱮ ᱜᱷᱟᱨᱚᱸᱧᱡᱽ ᱨᱮ ᱢᱮᱥᱟ ᱠᱟᱛᱮᱫ ᱤᱧ ᱨᱟᱹᱥᱠᱟᱹᱭᱟ ᱩᱱᱤ ᱦᱚᱸ ᱠᱟᱹᱢᱤ ᱥᱟᱶ ᱥᱟᱶ ᱛᱮ ᱩᱭᱦᱟᱹᱨ ᱵᱟᱲᱟᱭᱟ ᱵᱷᱟᱹᱵᱤᱛ ᱵᱟᱲᱟᱭ ᱦᱮᱸᱥᱮ ᱚᱱᱟ ᱛᱤᱥᱮ ᱥᱮᱱ ᱞᱮᱱ ᱠᱷᱟᱡ ᱪᱩᱴᱤ ᱢᱮ ᱛᱟᱲᱟᱛᱟᱲᱤ ᱧᱟᱢ ᱞᱮᱠᱷᱟᱡ ᱜᱮ ᱢᱟᱱᱮ ᱜᱷᱟᱨᱚᱸᱧᱡᱽ ᱨᱮ ᱦᱤᱡᱩᱜ ᱮ ᱢᱚᱱᱮᱭᱟ᱾ ᱚᱱᱠᱟ ᱜᱮ ᱡᱚᱛᱚ ᱦᱚᱲ ᱜᱮ ᱚᱱᱠᱟ ᱟᱞᱮ ᱜᱷᱟᱨᱚᱸᱡᱽ ᱨᱮᱦᱚᱸ ᱡᱚᱛᱚ ᱦᱚᱭ ᱛᱚ ᱥᱟᱺᱜᱤᱧ ᱥᱟᱺᱜᱤᱧ ᱯᱷᱟᱨᱟᱠ ᱯᱷᱟᱨᱟᱠ ᱠᱚ ᱛᱟᱦᱮᱱᱟ ᱚᱱᱠᱟ ᱜᱮ ᱠᱟᱹᱢᱤ ᱠᱟᱹᱢᱤ ᱵᱚᱞᱛᱮ ᱠᱟᱹᱢᱤ ᱠᱚ ᱡᱚᱠᱷᱚᱱ ᱚᱱᱠᱟ ᱚᱠᱛᱚ ᱠᱚ ᱧᱟᱢᱟ, ᱠᱟᱹᱢᱤ ᱠᱟ ᱵᱟᱹᱜᱤ ᱠᱟᱛᱮᱫ ᱠᱚ ᱥᱮᱴᱮᱨᱮᱱ ᱜᱮᱭᱟ ᱡᱟᱦᱟᱱᱟᱜ ᱚᱱᱠᱟ ᱯᱟᱛᱟ ᱯᱚᱨᱚᱵᱽ ᱦᱩᱭ ᱞᱮᱱᱠᱷᱟᱱ ᱜᱮ ᱟᱨ ᱚᱱᱠᱟᱜᱮ ᱢᱤᱫ ᱥᱟᱶ ᱛᱮᱜᱮ ᱡᱚᱢᱼ ᱧᱩᱩ ᱨᱮᱱᱟᱜ ᱨᱟᱹᱥᱠᱟᱹ ᱡᱟᱦᱟᱸ ᱦᱩᱡ ᱮᱱᱟ ᱢᱤᱫ ᱥᱟᱶᱛᱮ ᱡᱚᱢ ᱧᱩ ᱨᱟᱹᱥᱠᱟᱹ ᱛᱟᱦᱮᱱ ᱱᱚᱣᱟ ᱫᱚ ᱟᱹᱰᱤ ᱟᱞᱟᱫᱟ ᱜᱮ ᱵᱩᱡᱷᱟᱹᱜᱼᱟ᱾ ᱦᱳᱭ ᱦᱳᱭ ᱟᱫᱚ ᱟᱞᱮ ᱫᱚ ᱮᱠᱷᱚᱱ ᱫᱚ ᱠᱟᱹᱴᱤᱡ ᱦᱩᱰᱤᱧ ᱧᱚᱜ ᱜᱮᱭᱟᱞᱮ ᱛᱚ ᱟᱫᱚ ᱚᱱᱠᱟᱱ ᱜᱮ ᱮᱱ ᱫᱟᱫᱟ ᱥᱟᱹᱜᱟᱹᱭ ᱥᱮ ᱚᱱᱠᱟᱜᱮ ᱟᱨ ᱩᱱᱤ ᱛᱟᱞᱟᱯᱟ ᱨᱮᱱ ᱦᱚᱸ ᱚᱱᱠᱟᱜᱮ ᱟᱞᱮ ᱡᱟᱦᱟᱸᱭ ᱵᱚᱭᱦᱟ ᱠᱚ ᱢᱮᱱᱟᱜ ᱞᱮᱭᱟ ᱟᱞᱮᱦᱚᱸ ᱵᱚᱭᱦᱟ ᱠᱚᱞᱮ ᱧᱟᱯᱟᱢ ᱞᱮᱱᱠᱷᱟᱡ ᱛᱚ ᱟᱹᱰᱤ ᱨᱟᱹᱥᱠᱟᱹᱞᱮ ᱵᱩᱡᱷᱟᱹᱣᱟ᱾ ᱩᱱᱫᱤᱱ ᱠᱷᱚᱱ ᱵᱟᱝᱞᱮ ᱧᱟᱯᱟᱢᱟ ᱟᱨ ᱧᱟᱯᱟᱢ ᱨᱮᱭᱟᱜ ᱡᱟ ᱨᱟᱹᱥᱠᱟᱹ ᱨᱟᱹᱥᱠᱟᱹ ᱫᱚ ᱚᱱᱟᱫᱚ ᱟᱹᱰᱤ ᱮᱴᱟᱜ᱾ ᱜᱮᱭᱟ ᱦᱳᱭ ᱦᱳᱭ ᱦᱳᱭ ᱟᱫᱚ ᱟᱯᱮ ᱠᱟᱠᱩ ᱴᱷᱮᱱ ᱢᱟᱱᱮ ᱛᱤᱱᱟᱹᱜ ᱜᱟᱱ ᱜᱤᱫᱽᱨᱟᱹ ᱥᱮ
ᱟᱞᱮ ᱨᱮᱱ ᱫᱚ ᱦᱳᱭ ᱦᱳᱭ ᱠᱟᱠᱩ ᱨᱮᱱ ᱡᱟᱦᱟᱸᱭ ᱟᱞᱮ ᱜᱤᱫᱽᱨᱟᱹ ᱠᱚ ᱢᱟᱱᱮ ᱤᱧᱨᱮᱱ ᱵᱚᱭᱦᱟ ᱢᱟᱹᱭ ᱫᱟᱫᱟ ᱫᱤᱫᱤ ᱛᱟᱠᱚ ᱡᱟᱸᱦᱟ ᱢᱮᱱᱟᱜ ᱠᱚᱣᱟ ᱡᱷᱚᱛᱚ ᱜᱮᱦᱟᱸᱜ ᱮᱠᱷᱚᱱ ᱚᱞᱚᱜ ᱯᱟᱲᱦᱟᱜ ᱟᱨ ᱡᱷᱚᱛᱚ ᱜᱮ ᱦᱟᱸᱜ ᱵᱟᱭᱨᱮ ᱵᱟᱭᱨᱮ ᱨᱮ ᱚᱞᱚᱜ ᱯᱟᱲᱦᱟᱜᱼᱟ ᱛᱚ ᱟᱞᱮ ᱫᱚ ᱦᱟᱸᱜ ᱡᱚᱠᱷᱚᱱ ᱚᱲᱟᱜ ᱠᱚᱨᱮᱜ ᱚᱱᱩᱥᱴᱟᱱ ᱠᱚ ᱛᱟᱦᱮᱱᱟ ᱦᱮᱸ ᱥᱮ ᱛᱚ ᱟᱞᱮᱨᱮᱱ ᱡᱚᱛᱚ ᱦᱟᱛᱚᱢ ᱨᱮᱱ ᱮ ᱦᱟᱛᱚᱢ ᱨᱮᱱ ᱵᱟᱨᱭᱟ ᱜᱤᱫᱽᱨᱟᱹ ᱡᱟᱦᱟᱸᱭ ᱫᱟᱫᱟ ᱛᱟᱹᱠᱤᱱ ᱥᱮ ᱢᱟᱹᱭ ᱛᱟᱹᱠᱤᱱ ᱩᱱᱠᱩ ᱡᱷᱚᱛᱚ ᱠᱚ ᱦᱤᱡᱩᱜᱼᱟ᱾ ᱠᱟᱠᱩᱨᱮᱱ ᱡᱟᱦᱟᱸ ᱛᱤᱱᱟᱹᱜ ᱜᱤᱫᱽᱨᱟᱹ ᱢᱮᱱᱟᱜ ᱠᱚᱣᱟ ᱩᱱᱠᱩ ᱡᱷᱚᱛᱞᱮ ᱦᱮᱡ ᱥᱮᱴᱮᱨᱚᱜᱼᱟ ᱢᱤᱫ ᱡᱟᱭᱜᱟ ᱨᱮ ᱛᱚ ᱚᱸᱰᱮ ᱜᱮ ᱦᱟᱸᱜ ᱡᱚᱢ ᱧᱩᱩ ᱨᱟᱹᱥᱠᱟᱹ ᱟᱹᱰᱤ ᱫᱤᱱ ᱯᱚᱨ ᱱᱟᱯᱟᱭ ᱟᱹᱰᱤ ᱫᱤᱱ ᱯᱚᱨ ᱱᱟᱯᱟᱢ ᱠᱟᱛᱮᱫ ᱟᱹᱰᱤ ᱟᱹᱰᱤ ᱨᱟᱹᱥᱠᱟᱹᱭᱟᱞᱮ ᱦᱮᱸᱥᱮ ᱛᱚ ᱱᱚᱝᱠᱟ ᱜᱮ ᱨᱟᱹᱥᱠᱟᱹ ᱥᱟᱞᱟᱜ ᱜᱮᱞᱮ ᱛᱟᱦᱮᱱᱟ᱾ ᱟᱨ ᱛᱤᱥ ᱪᱚᱞᱮ ᱦᱟᱸᱜ ᱧᱟᱯᱟᱢᱟ ᱵᱮᱥᱤᱨ ᱵᱷᱟᱜᱽ ᱮᱠᱷᱚᱱ ᱫᱚ ᱟᱹᱰᱤᱜᱮ ᱧᱮᱞᱚᱜ ᱠᱟᱱᱟ ᱡᱮ ᱵᱟᱭᱨᱮ ᱨᱮᱜᱮ ᱟᱵᱚᱣᱟᱜ ᱚᱞᱚᱜ ᱯᱟᱲᱦᱟᱜ ᱨᱮᱜᱤ ᱡᱤᱭᱚᱱ ᱫᱚ ᱠᱷᱟᱸᱰᱟᱜ ᱠᱟᱱ ᱛᱟᱵᱚᱱᱟ ᱦᱮᱸᱥᱮ ᱫᱤᱫᱤ ᱵᱟᱢ ᱚᱞᱚᱜᱼᱟ ᱛᱮ ᱦᱩᱭᱩᱜᱼᱟ ᱚᱞᱚᱜ ᱰᱟᱦᱟᱨ ᱫᱚ ᱱᱤᱡᱮ ᱛᱮᱜᱮ ᱧᱮᱞ ᱦᱩᱭᱩᱜᱼᱟ ᱦᱮ ᱚᱞᱚᱜ ᱰᱟᱦᱟᱨᱫᱚ ᱱᱤᱡᱮ ᱛᱮᱜᱮ ᱧᱮᱞ ᱦᱩᱭᱩᱜᱼᱟ ᱦᱮᱸᱥᱮ ᱚᱠᱛᱚ ᱚᱱᱟ ᱚᱠᱛᱚ
ᱦᱳᱭ ᱜᱚᱝᱠᱮ ᱮᱠᱟᱞ ᱥᱟᱹᱨᱤ ᱠᱟᱛᱷᱟ ᱵᱮᱱ ᱞᱟᱹᱭ ᱠᱮᱜᱼᱟ ᱟᱫᱚ ᱦᱟᱯᱮᱱ ᱫᱤᱱ ᱫᱚ ᱟᱵᱚ ᱛᱚ ᱞᱟᱹᱣᱲᱤ ᱠᱟᱱᱟ ᱵᱩᱱ ᱟᱵᱚᱣᱟᱜ ᱜᱷᱟᱨᱚᱸᱡᱽ ᱟᱵᱚ ᱜᱮ ᱧᱮᱞ ᱦᱩᱭᱩᱜ ᱛᱟᱵᱚᱱᱟ ᱟᱵᱚ ᱜᱮ ᱧᱮᱞ ᱥᱟᱢᱴᱟᱣ ᱦᱩᱭᱩᱜ ᱛᱟᱵᱚ ᱟᱵᱚ ᱡᱩᱫᱤ ᱮᱠᱷᱚᱱ ᱡᱩᱫᱤ ᱵᱟᱵᱚᱱ ᱯᱟᱲᱦᱟᱜᱼᱟ ᱛᱟᱦᱞᱮ ᱦᱟᱯᱮᱱ ᱫᱤᱱᱨᱮ ᱟᱵᱚᱨᱮᱱ ᱡᱟᱦᱟᱸᱭ ᱠᱚ ᱞᱟᱹᱭᱟ ᱦᱚᱲ ᱦᱚᱲ ᱠᱟᱜ ᱛᱟᱱᱟ ᱠᱚ ᱩᱱᱠᱩ ᱦᱚᱸ ᱦᱚᱲ ᱦᱚᱸ ᱵᱟᱵᱚᱱ ᱟᱹᱥᱩᱞ ᱫᱟᱲᱮᱭᱟᱠᱚᱣᱟ ᱦᱳᱭᱥᱮ ᱟᱵᱚᱨᱮᱱ ᱜᱤᱫᱽᱨᱟᱹ ᱠᱚᱦᱚᱸ ᱪᱮ ᱪᱤᱠᱟᱹ ᱛᱮᱵᱚᱱ ᱚᱞ ᱯᱟᱲᱦᱟᱣ ᱦᱚᱪᱚ ᱠᱚᱣᱟ ᱞᱟᱦᱟ ᱥᱮᱫ ᱪᱤᱠᱟ ᱛᱮᱵᱚᱱ ᱤᱫᱤ ᱠᱚᱣᱟ ᱟᱵᱚ ᱡᱫᱤ ᱥᱤᱠᱠᱷᱤᱛᱚ ᱵᱚᱞᱛᱮ ᱥᱮᱪᱮᱫ ᱵᱚᱱ ᱛᱟᱦᱮᱱ ᱠᱷᱟᱡ ᱫᱚ ᱦᱟᱸᱜ ᱡᱚᱛᱚᱜ ᱜᱮ ᱴᱷᱤᱠ ᱦᱩᱭᱩᱜᱼᱟ
ᱦᱩᱸ ᱟᱵᱚ ᱡᱟᱦᱟᱸ ᱛᱤᱱᱟᱹᱜ ᱥᱮᱪᱮᱫ ᱵᱚᱱ ᱛᱟᱦᱮᱱᱟ ᱩᱱᱟᱹᱜ ᱜᱮ ᱢᱟᱨᱥᱟᱞ ᱰᱟᱦᱟᱨ ᱵᱚᱱ ᱠᱷᱚᱭᱚᱜ ᱤᱫᱤ ᱫᱟᱲᱮᱭᱟᱜᱼᱟ ᱦᱮᱸ ᱥᱮ ᱜᱚᱝᱠᱮ ᱟᱵᱚ ᱡᱩᱫᱤ ᱥᱮᱪᱮᱫ ᱵᱟᱝᱵᱚᱱ ᱛᱟᱦᱮᱱ ᱢᱟ ᱟᱵᱚ ᱢᱟᱨᱥᱟᱞ ᱰᱟᱦᱟᱨ ᱫᱚ ᱟᱵᱚᱨᱮᱱ ᱜᱤᱫᱽᱨᱟᱹ ᱯᱤᱫᱽᱨᱟᱹ ᱦᱚᱸ ᱥᱮ ᱡᱟᱦᱟᱸᱭ ᱵᱚᱭᱦᱟ ᱦᱟᱸ ᱢᱤᱫᱥᱟᱶ ᱛᱟᱠᱚ ᱢᱮᱱᱟᱜ ᱠᱚᱣᱟ ᱩᱱᱠᱩ ᱦᱚᱸ ᱵᱟᱵᱩᱱ ᱩᱫᱩᱜ ᱫᱟᱲᱮ ᱟᱠᱠᱚᱣᱟ ᱦᱮᱸᱥᱮ ᱛᱚ ᱚᱱᱟ ᱠᱷᱟᱹᱛᱤᱨ ᱛᱮ ᱟᱵᱚ ᱦᱚᱸ ᱥᱮᱪᱮᱫ ᱫᱚ ᱟᱹᱰᱤ ᱜᱮ ᱞᱟᱹᱠᱛᱤ ᱠᱟᱱᱟ ᱟᱨ ᱥᱮᱪᱮᱫ ᱡᱩᱫᱤᱢ ᱛᱟᱦᱮᱱ ᱢᱟ ᱢᱟᱨᱥᱟᱞ ᱰᱟᱦᱟᱨᱮᱢ ᱠᱚᱭᱚᱜᱟ ᱦᱮᱸ ᱥᱮ
ᱦᱳᱭ ᱦᱳᱭ ᱮᱠᱟᱞ ᱮᱠᱟᱞ
ᱟᱯᱮ ᱢᱟᱹᱭ ᱵᱟᱹᱵᱩ ᱛᱟᱠᱚ ᱥᱮ ᱵᱚᱭᱦᱟ ᱛᱟᱯᱮ ᱦᱮᱸ ᱛᱤᱱᱟᱹᱜ ᱚᱠᱟ ᱚᱠᱟ ᱠᱚᱨᱮ ᱯᱮ ᱛᱟᱦᱮᱱᱟ ᱥᱮ ᱚᱠᱟ ᱠᱚᱨᱮ ᱪᱮᱫ ᱯᱮ ᱪᱤᱠᱟᱹᱭᱟ
ᱦᱳᱭ ᱚᱱᱮ ᱛᱧ ᱞᱟᱹᱭ ᱠᱟᱜᱼᱟ ᱡᱮ ᱦᱚᱯᱚᱱᱵᱟ ᱫᱚ ᱚᱱᱮ ᱚᱱᱠᱟ ᱵᱟᱦᱨᱮ ᱨᱮᱠᱤᱱ ᱛᱟᱦᱮᱱᱟ ᱥᱤᱸᱫᱤ ᱵᱟᱦᱟ ᱵᱟᱦᱨᱮᱭ ᱛᱟᱦᱮᱱᱟ ᱟᱫᱚ ᱡᱚᱠᱷᱚᱱ ᱚᱱᱮ ᱚᱱᱠᱟ ᱛᱚᱠᱷᱚᱱ ᱫᱚᱠᱚ ᱚᱞᱚᱜ ᱯᱟᱲᱦᱟᱜ ᱠᱟᱱ ᱜᱮᱭᱟ ᱵᱚᱭᱦᱟ ᱛᱟᱠᱚ ᱫᱚ
ᱦᱮᱸ
ᱦᱳᱭ ᱟᱞᱫᱟ ᱚᱞᱚᱜ ᱯᱟᱲᱦᱟᱜ ᱥᱟᱶ ᱥᱟᱶᱛᱮ ᱡᱚᱠᱷᱚᱱ ᱢᱟᱱᱮᱛᱳ ᱫᱤᱥᱚᱢ ᱡᱚᱠᱷᱚᱱ ᱠᱚ ᱦᱤᱡᱩᱜᱼᱟ ᱛᱚᱠᱷᱚᱱ ᱫᱚ ᱦᱟᱸᱜ ᱟᱹᱰᱤ ᱨᱟᱹᱥᱠᱟᱹ ᱨᱟᱹᱥᱠᱟᱹ ᱡᱟᱦᱟᱸ ᱥᱮᱫ ᱜᱮ ᱢᱤᱫ ᱥᱟᱶᱛᱮᱞᱮ ᱫᱟᱬᱟᱱᱟ ᱟᱞᱮ ᱵᱚᱭᱦᱟ ᱠᱚ
ᱟᱪᱪᱷᱟ
ᱢᱳᱲ ᱦᱩᱭ ᱦᱚᱪᱚᱝ ᱡᱟᱦᱟᱱᱟᱜ ᱡᱚᱢ ᱜᱮᱞᱮ ᱫᱟᱬᱱᱟ ᱠᱷᱮᱛ ᱵᱫᱽ ᱠᱚᱨᱮ ᱡᱟᱦᱟᱱᱟᱜ ᱡᱩᱫᱤ ᱚᱱᱠᱟᱱᱟᱜ ᱡᱚ ᱵᱤᱞᱮ ᱵᱤᱨᱵᱩᱨᱩ ᱠᱚ ᱛᱟᱦᱮᱱᱟ ᱛᱟᱦᱞᱮ ᱚᱱᱛᱮ ᱦᱚᱸ ᱤᱧᱜᱤᱧ ᱤᱫᱤ ᱠᱚ ᱛᱟᱦᱮᱱᱟ ᱫᱟᱬᱟ ᱞᱟᱹᱜᱤᱫ ᱛᱮ ᱢᱟᱱᱮ ᱩᱱᱠᱩ ᱛᱚ ᱱᱟᱣᱟ ᱜᱮᱭᱟ ᱠᱚ ᱛᱚ ᱩᱱᱠᱩ ᱫᱚ ᱟᱹᱛᱩ ᱫᱤᱥᱚᱢ ᱨᱮᱫᱚ ᱵᱟᱝ ᱠᱚ ᱦᱮᱣᱟ ᱦᱟ ᱛᱟᱦᱚᱞᱮ ᱠᱷᱟᱱᱡ ᱚᱱᱠᱟᱜᱮ ᱜᱟᱛᱮ ᱜᱟᱛᱮ ᱛᱤᱧ ᱤᱫᱤ ᱠᱚᱪᱱᱟ ᱥᱟᱺᱜᱤᱧ ᱥᱟᱺᱜᱤᱧ ᱧᱚᱜ ᱫᱟᱬᱟ ᱥᱮ ᱠᱤᱝᱵᱟ ᱡᱟᱦᱟᱱᱟᱜ ᱡᱟᱭᱜᱟ ᱠᱚᱧ ᱩᱫᱩᱜ ᱠᱚᱣᱟ ᱡᱮ ᱱᱚᱣᱟ ᱫᱚ ᱟᱵᱚᱣᱟᱜ ᱠᱷᱮᱛ ᱵᱟᱹᱫᱽ ᱠᱟᱱ ᱛᱟᱵᱚᱱᱟ ᱦᱟᱯᱮᱱ ᱫᱤᱱ ᱟᱹ ᱱᱚᱣᱟ ᱠᱚᱫᱚ ᱞᱟᱜᱟᱣ ᱦᱩᱭᱩᱜ ᱛᱟᱵᱚᱱᱟᱭ ᱦᱳᱭ ᱦᱳᱭ ᱟᱨ ᱜᱚᱵᱟ ᱛᱟᱠᱚᱫᱚ ᱮᱠᱷᱚᱱ ᱫᱚ ᱯᱨᱟᱭ ᱜᱮᱠᱚ ᱢᱟᱱᱮ ᱜᱚ ᱥᱮᱪᱮᱫ ᱟᱠᱟᱱᱟ ᱟᱫᱚ ᱩᱱᱠᱩᱣᱟᱜ ᱥᱮᱪᱮᱫ ᱠᱷᱟᱹᱛᱤᱨ ᱛᱮ ᱛᱮᱜᱮ ᱟᱵᱚ ᱦᱚᱸᱛᱚ ᱵᱚᱱ ᱥᱮᱪᱮᱫᱚᱜ ᱠᱟᱱᱟ ᱩᱱᱠᱩ ᱡᱩᱫᱤ ᱥᱮᱪᱮᱫ ᱵᱟᱝᱠᱚ ᱛᱟᱦᱮᱸ ᱞᱮᱱ ᱠᱷᱟᱡ ᱫᱚ ᱟᱵᱚ ᱦᱚᱸ ᱚᱱᱠᱟ ᱢᱟᱨᱥᱟᱞ ᱞᱟᱦᱟᱨ ᱫᱚ ᱵᱟᱠᱚ ᱤᱫᱤ ᱦᱚ ᱫᱟᱲᱮᱠᱚ ᱠᱟᱱᱟ ᱥᱮ
ᱦᱮᱸ ᱦᱮᱸ ᱦᱮᱸ
ᱥᱟᱱᱟᱢ ᱠᱚ ᱥᱮᱪᱮᱫ ᱛᱮᱠᱚ ᱟᱵᱚ ᱦᱚᱸ ᱞᱟᱦᱟ ᱥᱮᱫ ᱥᱮᱫ ᱠᱚ ᱞᱟᱦᱟ ᱤᱫᱤᱭᱮᱫ ᱵᱚᱱᱟ ᱥᱟᱱᱟᱢ ᱠᱚᱜᱮ ᱟᱫᱚ ᱚᱱᱠᱟ ᱥᱮ ᱠᱤᱪᱷᱩ ᱠᱤᱪᱷᱩ ᱟᱹᱛᱩ ᱚᱲᱟᱜ ᱠᱚᱨᱮ ᱫᱚ ᱧᱮᱞᱚᱜᱼᱟ ᱵᱟᱝᱢᱟ ᱠᱤᱪᱷᱩ ᱠᱤᱪᱷᱩ ᱜᱷᱟᱨᱚᱸᱡᱽ ᱠᱚᱣᱟᱜ ᱫᱚ ᱢᱟᱱᱮ ᱟ ᱜᱚᱼᱵᱟᱵᱟ ᱛᱟᱠᱚ ᱦᱚᱸ ᱵᱟᱝᱠᱚ ᱥᱮᱪᱮᱫ ᱯᱮᱭᱟ ᱚᱱᱟᱛᱮ ᱟᱠᱚᱨᱮᱱ ᱜᱤᱫᱽᱨᱟᱹ ᱠᱚᱦᱚᱸ ᱵᱟᱠᱚ ᱥᱮᱪᱮᱫ ᱪᱟᱹᱣ ᱠᱚᱣᱟ ᱩᱱᱠᱩ ᱦᱚᱸᱛᱚ ᱚᱱᱠᱟ ᱜᱮᱠᱚ ᱢᱮᱛᱟ ᱠᱚᱣᱟ ᱵᱟᱝᱢᱟ ᱚᱞᱚᱜ ᱯᱟᱲᱦᱟᱜ ᱪᱮᱫ ᱦᱩᱭᱩᱜᱼᱟ ᱩᱱᱟᱹᱜ ᱜᱟᱱ ᱡᱩᱢᱤᱤ ᱡᱟᱭᱜᱟ ᱢᱮᱱᱟᱜ ᱛᱟᱵᱚᱱᱟ ᱚᱱᱟ ᱫᱚ ᱚᱠᱚᱭ ᱵᱟᱠᱟ ᱛᱟᱵᱚᱱᱟ ᱦᱳᱭ ᱦᱳᱭ ᱟᱫᱚ ᱟᱯᱮ ᱥᱮᱫ ᱩᱱᱠᱩ ᱪᱮᱫ ᱞᱮᱠᱟ ᱠᱚ ᱥᱮᱪᱮᱫᱟ ᱟᱯᱮ ᱟᱹᱛᱩᱳ ᱫᱤᱥᱚᱢ ᱥᱮᱫ ᱫᱚ
ᱟᱞᱮ ᱟᱹᱛᱩ ᱫᱤᱥᱚᱢ ᱥᱮᱫ ᱫᱚ ᱡᱷᱚᱛᱚ ᱦᱚᱲᱜᱮ ᱟᱹᱰᱤ ᱦᱮᱸ ᱱᱟᱯᱟᱭ ᱠᱚ ᱥᱮᱪᱮᱫ ᱥᱮᱪᱮᱫ ᱟᱠᱟᱱᱟ ᱦᱮᱸᱥᱮ ᱥᱮ ᱱᱟᱯᱟᱭ